ᱦᱮᱞᱳ, ᱦᱩᱸ ᱡᱚᱦᱟᱨ ᱜᱮ ᱵᱚᱭᱦᱟ‌, ᱦᱩᱸ, ᱪᱮᱜ ᱮᱢ ᱪᱤᱠᱟᱭ ᱫᱟ?
ᱦᱩᱸ, ᱪᱮᱫ ᱦᱚᱸ ᱵᱟᱝᱟ ᱚᱱᱠᱟ ᱫᱚ᱾
ᱫᱟᱠᱟ ᱠᱚᱫᱚ ᱯᱮ ᱡᱚᱢ ᱵᱟᱲᱟ ᱠᱮᱫᱟ?
ᱟᱣᱨᱤᱭᱟ᱾
ᱟᱸ᱾
ᱟᱣᱨᱤᱭᱟ, ᱟᱣᱨᱤᱭᱟ ᱟᱯᱮ ᱯᱮ ᱡᱚᱢ ᱠᱮᱫᱟ?
ᱚ, ᱦᱮᱸ, ᱡᱚᱢ᱾
ᱚᱲᱟᱜ ᱦᱚᱲ ᱠᱚᱫᱚ ᱠᱚ ᱡᱚᱢ ᱵᱟᱲᱟ ᱠᱮᱜ ᱜᱮ, ᱤᱧ ᱜᱮ ᱟᱣᱨᱤᱧ ᱡᱚᱢᱟ᱾
ᱦᱚ᱾ ᱤᱧ ᱦᱚᱸ ᱡᱚᱢ ᱠᱟᱛᱮᱜ ᱦᱚᱸ, ᱵᱟᱨᱦᱮ ᱥᱮᱜ ᱤᱧ ᱩᱸᱰᱩᱠ ᱠᱟᱱᱟ᱾
ᱚ᱾
ᱦᱮᱸ ᱤᱧᱟᱜ ᱨᱚᱲ ᱠᱚᱫᱚ, ᱠᱤᱞᱤᱭᱟᱨ ᱜᱮ ᱟᱧᱡᱚᱢᱚᱜ ᱠᱟᱱᱟ ᱵᱟᱝ?
ᱦᱮᱸ, ᱟᱸᱡᱚᱢᱚᱜ ᱠᱟᱱ ᱜᱮᱭᱟ᱾
ᱦᱚᱸ, ᱱᱟᱯᱟᱭ ᱜᱮ ᱟᱸᱡᱚᱢᱚᱜ ᱠᱟᱱᱟ᱾ ᱟᱪᱪᱷᱟ, ᱱᱚᱶᱟ ᱛᱤᱨᱤᱥ ᱡᱩᱱ ᱠᱚᱢᱟ ᱛᱤᱭᱟᱹᱜᱚᱜ ᱠᱟᱱᱟ ᱵᱟᱝ? ᱟᱸᱡᱚᱢ, ᱢᱮᱱ ᱫᱟᱹᱧ ᱛᱤᱨᱤᱥ ᱡᱩᱱ ᱛᱤᱭᱟᱹᱜᱚᱜ ᱠᱟᱱᱟ, ᱦᱩᱞ ᱢᱟᱦᱟᱸ ᱫᱚᱯᱮ ᱢᱟᱱᱟᱣᱮᱜ ᱠᱟᱱ ᱜᱮᱭᱟ ᱱᱤᱭᱟᱹ ᱵᱟᱨ?
ᱦᱮᱸ ᱦᱩᱞ ᱢᱟᱦᱟᱸ ᱫᱚ ᱢᱟᱱᱟᱣ ᱜᱮ ᱦᱳᱭᱳᱜ-ᱟ, ᱦᱩᱞ ᱢᱟᱦᱟᱸ ᱵᱟᱢ ᱢᱟᱱᱟᱣ ᱞᱮᱠᱷᱟᱱ ᱫᱚᱼᱼ ᱪᱤᱠᱟ ᱜᱟᱱᱚᱜ-ᱟ, ᱦᱩᱞ ᱢᱟᱦᱟᱸ ᱫᱚ ᱢᱟᱱᱟᱣ ᱜᱮ ᱦᱳᱭᱳᱜ-ᱟ᱾ ᱚᱱᱟ ᱤᱫᱤ ᱠᱟᱛᱮᱜ ᱢᱚᱴᱟᱼᱢᱩᱴᱤ ᱩᱭᱦᱟᱹᱨ ᱵᱷᱟᱵᱽᱱᱟ ᱫᱚ ᱫᱚᱦᱚᱣ ᱠᱟᱱ ᱜᱮᱭᱟ᱾ ᱟᱨ ᱨᱚᱯᱚᱲ ᱵᱟᱲᱟ ᱠᱚ ᱪᱟᱞᱟᱜ ᱠᱟᱱᱟ, ᱚᱠᱟ ᱞᱮᱠᱟ ᱵᱷᱟᱵᱽ ᱛᱮ ᱠᱚᱨᱟᱣ ᱜᱟᱱᱚᱜ-ᱟ᱾
ᱟᱞᱮ ᱫᱚ ᱚᱸᱜ ᱚᱲᱟᱜ ᱵᱮᱱᱟᱣ ᱪᱟᱞᱟᱜ ᱠᱟᱱᱟ ᱮᱥᱴᱮᱪ ᱠᱚᱞᱮ ᱵᱮᱱᱟᱣ ᱫᱟ ᱢᱟᱱᱮ ᱞᱟᱹᱴᱩ ᱛᱮᱞᱮ ᱦᱩᱭ ᱪᱩᱭ ᱮᱫᱟ ᱵᱟᱝ?
ᱦᱚᱭ ᱦᱚᱭ᱾
ᱚᱱᱟ ᱛᱮ ᱢᱟᱱᱮ ᱤᱱᱟᱹᱜ ᱩᱥᱼ ᱦᱮᱡ ᱛᱤᱭᱟᱹᱜ ᱞᱮᱱ ᱠᱷᱟᱡ ᱫᱤᱱ ᱛᱟᱹᱨᱤᱠᱷ ᱠᱚ ᱢᱟᱱᱮ ᱛᱟᱢᱛᱮ ᱵᱟᱝ ᱵᱮᱱᱟᱣ ᱜᱚᱫᱽ ᱫᱟᱹᱲᱤᱭᱟᱜᱼᱟ ᱦᱟᱸᱜ᱾ ᱚᱱᱟ ᱛᱮ ᱞᱟᱦᱟ ᱨᱮᱞᱮ ᱨᱮᱰᱤ ᱫᱚᱼᱼ
ᱞᱟᱦᱟ ᱠᱷᱚᱱᱟᱜ ᱩᱫᱽᱜᱟᱹᱣᱚᱜ ᱠᱟᱱᱟ, ᱤᱫᱤ ᱠᱟᱛᱮᱜ ᱩᱭᱦᱟᱹᱨ ᱵᱷᱟᱵᱽ ᱫᱚᱨᱠᱟᱨᱚᱜ ᱠᱟᱱᱟ᱾
ᱦᱩᱸ᱾
ᱟᱪᱪᱷᱟ ᱦᱩᱞ ᱢᱟᱦᱟᱸ ᱪᱮᱜ ᱤᱭᱟᱹ ᱛᱮ ᱠᱚ ᱢᱟᱱᱟᱣᱟ? ᱚᱱᱟ ᱴᱤᱡ‌ ᱛᱷᱚᱲᱟᱢ ᱞᱟᱹᱭ ᱫᱟᱹᱲᱤ ᱠᱤᱧᱟᱹ᱾
ᱦᱮᱸ ᱱᱚᱣᱟ ᱦᱩᱞ ᱢᱟᱦᱟᱸ ᱫᱚ ᱡᱟᱦᱟᱸᱼᱼ ᱚᱸ ᱵᱚᱱ ᱩᱭᱦᱟᱹᱨ ᱞᱮᱠᱷᱟᱱ ᱦᱩᱞ ᱫᱚᱼᱼ ᱢᱟᱱᱮ ᱮᱠᱪᱩᱞᱤ ᱦᱩᱞᱼᱼ ᱡᱤᱱᱤᱥ ᱴᱟᱜ ᱫᱚ ᱪᱮᱫ ᱠᱟᱱᱟ? ᱦᱮᱸ ᱥᱮ ᱱᱚᱣᱟ ᱫᱚ ᱦᱩᱞ ᱫᱚ ᱦᱩᱭᱩᱜ ᱠᱟᱱᱟᱼᱼ ᱟᱯᱱᱟᱨᱟᱜ ᱦᱚᱠ ᱟᱹᱭᱫᱟᱹᱨ ᱦᱮᱸ ᱥᱮ᱾ ᱢᱟᱱᱮ ᱚᱱᱟ ᱵᱤᱨᱩᱛ ᱨᱮ ᱡᱟᱦᱟᱸ ᱠᱟᱛᱷᱟᱢ ᱨᱚᱲᱟᱼᱼ ᱚᱱᱟ ᱵᱤᱨᱩᱫᱽ ᱨᱮ ᱡᱟᱦᱟᱸ ᱟᱢ ᱞᱟᱹᱲᱦᱟᱹᱭᱟ ᱦᱮᱸ ᱥᱮ᱾
ᱦᱩᱸ᱾
ᱡᱟᱦᱟᱸ ᱟᱢᱟᱜ ᱦᱚᱠ ᱟᱹᱭᱫᱟᱹᱨ ᱡᱮᱢᱚᱱ ᱚᱛ ᱦᱟᱥᱟ ᱨᱮᱱᱟᱜ ᱠᱟᱛᱷᱟ ᱡᱩᱫᱤᱢ ᱞᱟᱹᱭᱼᱟ᱾ ᱦᱮᱸ ᱵᱟᱝ ᱡᱟᱹᱛᱤ ᱫᱷᱚᱨᱚᱢ ᱨᱮᱱᱟᱜ ᱠᱟᱛᱷᱟᱢ ᱞᱟᱹᱭᱟ ᱟᱢᱟᱜ ᱚᱱ ᱫᱷᱚᱨ ᱨᱮᱱᱟᱜ ᱠᱟᱛᱼᱼ ᱛᱷᱟᱢ ᱞᱟᱹᱭ, ᱱᱚᱣᱟ ᱠᱚ ᱪᱮᱛᱟᱱ ᱨᱮ ᱡᱟᱦᱟᱸ ᱮᱴᱟᱜ ᱦᱚᱲ ᱠᱚ ᱵᱟᱝ ᱮᱴᱟᱜ ᱮ ᱡᱟᱦᱟᱸᱭ ᱚᱱᱠᱟ ᱟᱢᱟᱜ ᱮᱸ ᱚᱱᱫᱷᱚᱱ ᱪᱮᱛᱟᱱ ᱨᱮ ᱟᱢ ᱪᱮᱛᱟᱱ ᱨᱮ ᱡᱟᱦᱟᱸ ᱟᱹᱨᱡᱤ ᱪᱟᱞᱟᱣ ᱛᱟᱭ ᱟᱭᱟᱜ, ᱚᱱᱟ ᱵᱤᱨᱩᱫᱽ ᱨᱮ ᱡᱟᱦᱟᱸ ᱟᱢ ᱨᱚᱲ ᱫᱟᱨᱟᱢ ᱟᱢ ᱡᱟᱦᱟᱢ ᱛᱤᱸᱜᱩ ᱫᱟᱨᱟᱢᱚᱜᱼᱟ᱾ ᱚᱱᱟ ᱵᱤᱨᱩᱫᱽ ᱨᱮ ᱡᱟᱦᱟᱸᱢ ᱞᱟᱹᱲᱦᱟᱹᱭᱼᱟ, ᱚᱱᱟ ᱜᱮᱦᱟ ᱦᱩᱞ ᱫᱚᱦᱟᱜ᱾ ᱟᱨ ᱱᱚᱣᱟ ᱦᱩᱞ ᱫᱚ ᱟᱫᱚ ᱮᱦᱚᱵ ᱞᱮᱱ ᱛᱟᱦᱮᱸᱫ, ᱡᱟᱦᱟᱸ ᱵᱤᱨ ᱠᱚ ᱢᱮᱱᱟ ᱜᱟᱜ ᱠᱚᱣᱟ ᱡᱮᱢᱚᱱ ᱯᱷᱟᱥᱴ ᱯᱷᱨᱤᱰᱚᱢ ᱯᱷᱟᱭᱴᱟᱨ, ᱡᱟᱦᱟᱸ ᱯᱳᱭᱞᱳ ᱛᱮᱦᱚᱸ ᱵᱤᱼᱼ ᱦᱩᱞ ᱜᱟᱹᱨᱤᱭᱟᱹ ᱵᱟᱵᱟ ᱛᱤᱞᱟᱹ ᱢᱟᱹᱡᱷᱤ ᱠᱷᱚᱱ ᱮᱛᱚᱦᱚᱵ ᱠᱟᱛᱮᱜ ᱮ ᱱᱚᱛᱮ ᱥᱤᱫᱩ-ᱠᱟᱹᱱᱦᱩ ᱛᱟᱹᱠᱤᱱ, ᱪᱟᱸᱫᱽ- ᱵᱟᱭᱨᱳ ᱛᱟᱹᱠᱤᱱ ᱢᱮᱱᱟᱜ ᱠᱟᱫ ᱠᱚᱣᱟ, ᱯᱷᱩᱞᱳ ᱡᱷᱟᱱᱚ ᱛᱟᱹᱼᱼ ᱩᱱᱠᱤᱱ ᱢᱮᱱᱟᱜ ᱠᱤᱱᱟᱹ᱾ ᱨᱩᱠᱱᱤ ᱴᱩᱠᱱᱤ ᱢᱮᱱᱟᱜ ᱠᱟᱜ ᱠᱚᱣᱟ᱾ ᱱᱚᱝᱠᱟ ᱜᱮ ᱱᱩᱝᱠᱩ ᱠᱚᱵᱚᱱ ᱩᱭᱦᱟᱹᱨ ᱦᱟᱞᱟᱝ ᱠᱚᱣᱟ ᱦᱮᱸᱥᱮ᱾
ᱦᱮᱸ᱾
ᱩᱱᱠᱩ ᱚᱠᱟ ᱞᱮᱠᱟ ᱵᱷᱟᱵᱽ ᱛᱮᱠᱚ ᱞᱟᱹᱲᱦᱟᱹᱭ ᱞᱮᱫᱟ? ᱦᱮᱸ, ᱚᱱᱟ ᱠᱚᱵᱚᱱ ᱩᱭᱦᱟᱹᱨ ᱦᱟᱨᱻ ᱠᱚᱣᱟ ᱟᱨ ᱩᱱᱠᱩ ᱵᱚᱱ ᱩᱭᱦᱟᱹᱨ ᱧᱚᱜ ᱠᱚᱣᱟ᱾ ᱟᱨ ᱛᱷᱩᱢᱟᱥᱤᱥ ᱵᱚ ᱠᱚᱭ ᱡᱚᱝᱼᱟ, ᱟᱞᱮ ᱦᱚᱸ ᱚᱱᱠᱟ ᱡᱛ ᱛᱮ ᱱᱚᱝᱠᱟᱱ ᱢᱩᱦᱤᱢ ᱵᱮᱲᱟ ᱨᱮ ᱡᱩᱫᱤᱝᱼᱼ ᱠᱟᱱ ᱟᱯᱮ ᱛᱷᱩᱢ-ᱟᱥᱤᱥ ᱯᱮ ᱪᱟᱞ ᱟᱞᱮᱭᱟ, ᱡᱟᱛᱮ ᱟᱞᱮ ᱦᱚᱸ ᱟᱯᱮ ᱞᱮᱠᱟᱞᱮ ᱦᱩᱞ ᱫᱟᱲᱮᱭᱟᱜ ᱢᱟ᱾
ᱦᱩᱸ᱾ ᱟᱯᱮ ᱥᱮᱫ ᱫᱚ, ᱦᱩᱲᱩ ᱫᱚ ᱯᱮ ᱨᱚᱦᱚᱭ ᱵᱟᱲᱟᱭᱮᱫ ᱠᱟᱱ ᱜᱮᱭᱟ?
ᱦᱩᱲᱩ ᱦᱚᱜᱼᱚᱭ ᱱᱤᱛᱳᱜ ᱠᱷᱮᱛ ᱵᱟᱹᱫᱽ ᱠᱚ ᱥᱤ ᱵᱟᱲᱟ ᱦᱩᱭᱩᱜ ᱠᱟᱱᱟ᱾ ᱟᱨ ᱮᱨ ᱛᱚᱞᱟ ᱠᱚᱦᱚᱸ ᱠᱤᱪᱷᱩ ᱪᱟᱹᱥᱤ ᱠᱚᱫᱚ ᱠᱚ ᱮᱨ ᱛᱚᱞᱟ ᱜᱚᱫ ᱟᱠᱟᱫ ᱜᱮᱭᱟ᱾ ᱟᱞᱮ ᱠᱚᱫᱚ ᱟᱹᱣᱨᱤ ᱭᱟᱜᱼᱟ ᱦᱟᱸᱜ᱾
ᱟᱞᱮ ᱦᱚᱸ ᱱᱚᱛᱮ ᱫᱚᱞᱮ ᱮᱨ ᱫᱚᱞᱮ ᱮᱨ ᱠᱮᱫᱟ᱾
ᱟᱪᱪᱷᱟ᱾
ᱫᱟᱜ ᱮᱜ ᱠᱟᱱ ᱜᱮᱭᱟ ᱛᱚᱵᱮ ᱚᱱᱛᱮ ᱫᱚ ᱯᱮ ᱥᱮᱫ ᱫᱚ?
ᱱᱤᱛ ᱜᱷᱟᱹᱲᱤᱡ ᱫᱚ ᱦᱟᱸᱜ ᱟᱣᱨᱤ ᱫᱟᱜ ᱡᱟᱹᱲᱤᱭᱟᱭ ᱦᱟᱸᱜ᱾ ᱵᱟᱨ ᱯᱮ ᱢᱟᱦᱟ ᱢᱟᱲᱟᱝ ᱜᱟᱱ ᱠᱟᱹᱴᱤᱡ ᱠᱟᱹᱴᱤᱡ ᱫᱟᱜ, ᱫᱟᱜ ᱡᱟᱹᱲᱤ ᱠᱚᱭ ᱡᱚᱨᱚ ᱵᱟᱲᱟ ᱜᱚᱫ ᱠᱮᱫᱟᱭ
ᱟᱞᱮᱥᱮᱫ ᱫᱚ ᱫᱟᱜ ᱫᱚ ᱚᱱᱠᱟ ᱥᱮᱨᱢᱟ ᱨᱮᱱᱟᱜ ᱫᱟᱜ ᱫᱚ ᱵᱟᱹᱱᱩᱜᱼᱟ ᱡᱟᱹᱯᱟᱹᱭ ᱠᱚ ᱢᱮᱱᱟᱜᱼᱟ
ᱡᱟᱹᱯᱟᱹᱭ ᱫᱟᱜ ᱛᱮᱜᱮ ᱟᱨᱦᱚᱸ ᱚᱱᱠᱟ ᱵᱳᱨᱤᱝ ᱠᱚ ᱢᱮᱱᱟᱜ ᱛᱟᱞᱮᱭᱟ ᱵᱟᱝ ᱚᱱᱟ ᱚᱱᱟ ᱫᱟᱜ ᱛᱮᱜᱮᱞᱮ ᱨᱚᱦᱚᱭᱮᱫᱟ
ᱱᱤᱛᱚᱜ ᱫᱚ ᱪᱟᱥ ᱨᱮᱫᱚ ᱩᱱᱟᱹᱜ ᱵᱟᱭ ᱮᱴᱠᱮᱴᱚᱬᱮᱜ ᱠᱟᱱᱟ ᱯᱟᱞᱮ
ᱦᱩᱸ
ᱚᱱᱟ ᱥᱚᱢᱟ ᱚᱱᱟᱛᱮ ᱮᱸᱜ ᱢᱤᱱᱤ ᱫᱟᱜ ᱠᱚᱛᱮ ᱚᱱᱟ ᱵᱚ ᱨᱚᱦᱚᱭ ᱵᱟᱧᱪᱟᱣ ᱮᱫᱟ,
ᱩᱸ ᱟᱪᱪᱷᱟ ᱩᱞᱼᱩᱞ ᱠᱟᱱᱴᱷᱟᱲ ᱠᱚ ᱠᱚ ᱵᱟᱨᱮ ᱛᱮ ᱛᱷᱚᱲᱟ ᱞᱟᱝ ᱜᱚᱞᱯᱚᱭᱟ ᱦᱮᱸ
ᱱᱚᱛᱮ ᱯᱚᱨᱚᱵᱽ ᱥᱮᱴᱮᱨᱚᱜ ᱠᱟᱱᱟ ᱦᱟᱸᱜ ᱟᱫᱚ ᱩᱞ ᱠᱟᱱᱴᱷᱟᱲ ᱫᱚ ᱦᱟᱸᱜ ᱚᱱᱟ ᱨᱮᱱᱟᱜ ᱜᱮ ᱠᱟᱱᱟ ᱦᱟᱸᱜ, ᱩᱞ ᱠᱟᱱᱴᱷᱟᱲ ᱫᱚ ᱡᱚᱢᱜᱮ ᱫᱚᱨᱠᱟᱨ ᱠᱟᱱᱟ ᱱᱚᱜᱼᱚᱭ ᱫᱟᱨᱮ-
ᱟᱞᱮ ᱥᱮᱜ ᱢᱟ ᱟᱞᱮᱥᱮᱫ ᱢᱟ ᱦᱚᱜᱼᱚᱭ ᱵᱤᱞᱤᱜ ᱠᱟᱱᱟ ᱡᱚᱢᱫᱟᱞᱮ ᱠᱟᱱᱴᱷᱟᱲ ᱠᱚ ᱟᱯᱮ ᱥᱮᱜ ᱵᱟᱝ ᱚᱠᱟᱞᱮᱠᱟ
ᱩᱞ ᱠᱚ ᱵᱤᱞᱤᱭᱮᱱ ᱜᱮᱭᱟ ᱩᱞ ᱠᱚ ᱟᱡ ᱫᱚ ᱦᱟᱸᱜ ᱳᱭ ᱢᱮᱱᱟᱜ ᱜᱮᱭᱟ ᱟᱨ ᱡᱮ ᱛᱚ ᱵᱟᱝ ᱥᱚᱢᱟᱱ ᱛᱚ ᱟᱫᱚ ᱢᱟᱲᱟᱝ ᱡᱚ ᱵᱮᱞᱮᱜ-ᱟ ᱢᱮᱱᱟᱜ ᱜᱮᱭᱟ ᱚᱱᱟ ᱠᱚ ᱡᱚᱢ ᱵᱟᱲᱟ ᱦᱩᱭᱩᱜ ᱠᱟᱱ ᱜᱮᱭᱟ
ᱦᱩᱸ ᱟᱪᱪᱷᱟ ᱟᱯᱮᱭᱟᱜ ᱫᱚ ᱚᱠᱟᱴᱟᱜ ᱥᱴᱮᱴ ᱯᱟᱲᱟᱣ ᱠᱟᱱᱟ
ᱥᱴᱮᱴ ᱫᱚ ᱱᱚᱣᱟ ᱳᱭᱮᱥᱴ ᱵᱮᱝᱜᱚᱞ ᱜᱮᱦᱟᱸᱜ ᱯᱟᱲᱟᱜ ᱠᱟᱱᱟ ᱥᱴᱮᱴ ᱫᱚ ᱡᱷᱟᱲᱜᱨᱟᱢ ᱰᱤᱥᱴᱤᱠ ᱴᱷᱤᱠ ᱠᱷᱚᱱᱟᱜ ᱤᱧ ᱞᱟᱹᱭᱮᱫᱟ
ᱟ ᱚ ᱢᱟᱱᱮ ᱢᱤᱫ ᱦᱚᱲ ᱥᱟᱶᱛᱮᱧ ᱜᱟᱞᱢᱟᱨᱟᱣ ᱞᱮᱱᱟ ᱩᱱᱤ ᱦᱚᱸ ᱳᱭᱮᱥᱴ ᱭᱮᱥᱴ ᱵᱮᱝᱜᱚᱞ ᱨᱤᱱᱤᱡ ᱜᱮ ᱛᱟᱦᱮᱸ ᱠᱟᱱᱟ ᱢᱟᱱᱮ ᱚᱱᱛᱮᱱ ᱠᱚ ᱦᱚᱲ ᱫᱚᱠᱚ ᱡᱟᱹᱥᱛᱤᱭᱟ ᱥᱮ ᱪᱮᱫ,
ᱵᱟᱝ
ᱵᱟᱝ-ᱟ ᱡᱟᱹᱥᱛᱤ ᱫᱚ ᱵᱟᱝ ᱡᱟᱹᱥᱛᱤ ᱟᱫᱚ ᱱᱚᱣᱟ ᱨᱮᱱᱟᱜ ᱰᱚᱜᱚᱨ ᱡᱟᱦᱟᱸ ᱱᱤᱦᱟᱹᱛᱤ ᱡᱚᱛᱚ ᱦᱚᱲ ᱴᱷᱮᱱ ᱟᱹᱣᱨᱤ ᱥᱮᱴᱮᱨᱚᱜᱼᱟ ᱠᱟᱹᱢᱤ ᱠᱟᱱ ᱜᱮᱭᱟ ᱵᱚᱱ
ᱢᱟᱱᱮ ᱢᱟᱱᱮ ᱡᱟᱹᱥᱛᱤ ᱫᱚ ᱚᱠᱟ ᱞᱮᱠᱟᱢ ᱢᱮᱱ ᱠᱮᱜ-ᱟ ᱢᱟᱱᱮ ᱱᱚᱣᱟ ᱠᱟᱹᱢᱤ ᱨᱮ ᱯᱟᱥᱮᱫ ᱡᱟᱹᱥᱛᱤ ᱢᱮᱱᱟᱜ ᱠᱚᱣᱟ ᱩᱢᱮᱨ ᱨᱮᱭᱟᱜ ᱩᱱ ᱫᱚ
ᱦᱮᱸ ᱦᱮᱸ ᱢᱮᱱᱟᱜ ᱫᱚ ᱢᱮᱱᱟᱜ ᱠᱚᱜᱮᱭᱟ
ᱩᱸ ᱠᱷᱚᱵᱚᱨ ᱠᱚ ᱢᱟᱱᱮ ᱵᱟᱠᱚ ᱧᱟᱢ ᱠᱮᱫᱟ ᱥᱮ ᱡᱚᱛᱚ ᱫᱤᱱ ᱞᱮᱠᱟ ᱵᱟᱝ
ᱦᱳᱭ ᱦᱳᱭ ᱡᱚᱛᱚ ᱦᱚᱲ ᱠᱷᱚᱵᱚᱨ ᱠᱚ ᱵᱟᱠᱚ ᱧᱟᱢ ᱜᱚᱫ ᱠᱟᱫᱟ ᱱᱚᱣᱟ ᱤᱫᱤ ᱠᱟᱛᱮᱫ ᱠᱟᱹᱢᱤᱦᱚᱨᱟ ᱪᱟᱞᱟᱜ ᱠᱟᱱᱟ ᱟᱨ
ᱦᱩᱸ ᱯᱮᱢᱮᱱᱴ ᱠᱚᱫᱚᱢ ᱧᱟᱢ ᱵᱟᱲᱟ ᱠᱮᱫᱟ ᱟᱢ ᱫᱚ
ᱟᱣᱨᱤᱭᱟ ᱟᱭ ᱟᱫᱚ ᱧᱟᱢ ᱟᱠᱟᱫᱟ ᱟᱫᱚ ᱚᱱᱟᱞᱟ ᱨᱮᱯᱷᱟᱨᱥ ᱠᱟᱛᱮᱮᱫ ᱡᱟᱦᱟᱸ ᱤᱱᱟᱹ ᱯᱚᱨᱮ ᱴᱟᱜ,